ᱦᱮᱞᱳ ᱦᱮᱞᱳ,
ᱦᱮᱞᱳ ᱦᱮᱞᱳ
ᱦᱮᱸ ᱜᱚᱝᱠ
ᱦᱮᱞᱳ ᱦᱮᱸ ᱡᱚᱦᱟᱨ ᱜᱮ, ᱦᱮᱸ ᱡᱚᱦᱟᱨ ᱜᱮ,
ᱦᱮᱸ ᱛᱚ ᱢᱚᱡᱽ ᱵᱟᱲᱟᱭ ᱜᱮᱭᱟᱢ?
ᱦᱮᱸ ᱢᱚᱡᱽ ᱵᱟᱲᱟ ᱜᱮ ᱟᱵᱮᱱ ᱜᱮ?
ᱟᱹᱞᱤᱧ ᱦᱚᱞᱤᱧ ᱢᱚᱡᱽ ᱵᱟᱲᱟᱭ ᱜᱮᱭᱟ ᱟᱨ ᱚᱲᱟᱜ ᱠᱚᱥᱮ?
ᱚᱲᱟᱜ ᱠᱚᱥᱮᱫ ᱦᱚᱸ ᱱᱟᱯᱟᱭ ᱵᱟᱲᱟ ᱜᱮ᱾
ᱦᱩᱸ ᱟᱹᱞᱤᱧ ᱥᱮᱫ ᱦᱚᱸ ᱡᱚᱛᱚ ᱠᱚ ᱵᱮᱥ ᱜᱮᱭᱟ᱾
ᱦᱩᱸ
ᱟᱨ ᱛᱚᱵᱮ ᱜᱚᱢᱠᱮ ᱟᱵᱮᱱ ᱥᱮᱫ ᱫᱚ ᱪᱮᱫ ᱵᱟᱯᱞᱟ ᱠᱚ ᱦᱩᱭᱩᱜ ᱛᱮᱜᱮ ᱢᱮᱱᱟᱜᱼᱟ ᱥᱮ ᱱᱤᱛ ᱫᱚ ᱪᱟᱵᱟᱭᱮᱱᱟ
ᱰᱮᱴ ᱫᱚᱛᱚ ᱪᱟᱵᱟᱭᱮᱱᱟ ᱟᱫᱚ ᱤᱭᱟᱹ ᱟᱰᱮᱯᱟᱥᱮ ᱟ ᱟᱹᱛᱩᱳ ᱠᱚᱨᱮ ᱦᱩᱭ ᱵᱟᱲᱟᱜ ᱠᱟᱱ ᱛᱟᱦᱮᱱᱟ ᱦᱚᱞᱟ ᱢᱟᱫᱮᱨ ᱛᱟᱦᱮᱸ ᱠᱟᱱᱟ ᱫᱟᱨᱟᱢ ᱠᱚ ᱛᱟᱦᱮᱸ ᱠᱟᱱᱟ
ᱟᱪᱪᱷᱟ
ᱦᱮᱸ ᱦᱮᱸ ᱦᱮᱸ ᱟᱫᱚ ᱚᱱᱛᱮ ᱫᱚ ᱪᱟᱵᱟ ᱵᱟᱲᱟᱭᱮᱱᱟ
ᱦᱮᱸ ᱜᱚᱝᱠᱮ ᱟᱹᱞᱤᱧ ᱥᱮᱫ ᱫᱚ ᱦᱟᱸᱜ ᱮᱱᱛᱜ ᱱᱤᱛ ᱫᱚ ᱢᱩᱪᱟᱹᱫ ᱛᱟᱦᱮᱸ ᱠᱟᱱᱟ ᱢᱚᱴᱟ ᱢᱩᱴᱤ ᱜᱮᱞ ᱢᱟᱦᱟ ᱞᱟᱦᱟ ᱦᱩᱭᱱᱟ ᱟᱫᱚ ᱤ ᱫᱚ ᱤᱱᱟᱹ ᱵᱟᱫᱮ ᱫᱚ ᱵᱟᱹᱱᱩᱜᱼᱟ᱾
ᱦᱚ ᱦᱚ ᱴᱷᱤᱠ ᱪᱟᱞᱟᱣ ᱵᱟᱲᱟᱜ